ᱦᱮᱞᱳ
ᱦᱩᱸ ᱟᱸᱡᱚᱢᱚᱜ ᱠᱟᱱᱟ ᱛᱚ ᱤᱧᱟ ᱨᱚᱲ?
ᱦᱮᱸ ᱟᱸᱡᱚᱢᱚᱜ ᱠᱟᱱᱟ ᱟᱫᱚ ᱚᱱᱟ ᱡᱟᱦᱟᱸ ᱞᱟᱝ ᱠᱟᱴᱤᱡᱞᱟᱝ ᱢᱟᱨᱟᱳᱮᱫ ᱛᱟᱦᱮᱫ ᱛᱟᱦᱮᱸᱫ ᱚᱠᱛᱚ ᱢᱟ ᱦᱳᱭᱮᱱ ᱛᱟᱞᱟᱝᱟ ᱟᱫᱚ ᱱᱮᱛᱟᱜ ᱦᱚᱲ ᱢᱤᱫ ᱦᱟᱯ ᱛᱟ ᱜᱟᱱ ᱜᱮ ᱦᱩᱭ-ᱮᱱᱟ ᱟᱫᱚ ᱢᱮᱫᱴᱮᱱ ᱫᱟᱫᱟ ᱦᱚᱲ ᱦᱚᱸ ᱚᱱᱟ ᱴᱮᱨᱱᱤᱝ ᱠᱟᱫᱟ ᱢᱟᱱᱮ ᱪᱤᱠᱟᱹᱞᱮᱠᱟ ᱨᱮ ᱚᱲᱟᱜ ᱨᱮᱱ ᱢᱮᱨᱚᱢ ᱵᱷᱤᱲᱤ ᱰᱟᱝᱨᱤ ᱠᱚ ᱢᱟᱱᱮᱢ ᱪᱤᱠᱤᱥᱥᱟ ᱠᱚᱣᱟ ᱥᱮ ᱚᱠᱟ ᱞᱮᱠᱟ ᱡᱚᱛᱚ ᱡᱚᱛᱚᱱ ᱛᱮᱢ ᱫᱚᱦᱚ ᱠᱚᱣᱟ ᱚᱱᱟ ᱦᱚᱸ ᱱᱮᱛᱟᱨ ᱫᱚ ᱥᱚᱨᱠᱟᱨ ᱯᱟᱥᱴᱟ ᱥᱮᱫ ᱠᱷᱚᱱ ᱵᱟᱠᱷᱟᱱ ᱱᱚᱝᱠᱟᱱᱟᱜ ᱢᱮᱫᱴᱮᱱ ᱮᱱᱡᱤᱭᱳ ᱥᱚᱥᱛᱷᱟ ᱯᱟᱦᱟᱴᱟ ᱥᱮᱫ ᱠᱷᱚᱱ ᱦᱚᱸ ᱠᱚ ᱴᱨᱮᱱᱤᱝ ᱠᱚᱜᱮᱭᱟ᱾ ᱯᱷᱤᱨᱤ ᱛᱮᱜᱮ ᱜᱚᱱᱚᱝ ᱞᱟᱜᱟᱜ ᱜᱮᱭᱟ ᱟᱨ ᱚᱱᱟ ᱠᱚᱨᱮ ᱴᱨᱮᱱᱤᱝ ᱠᱚᱨᱮᱢ ᱛᱟᱦᱮᱸ ᱞᱮᱱᱠᱷᱟᱱ ᱢᱟᱱᱮ ᱚᱱᱟᱸ ᱡᱟᱦᱟᱸ ᱞᱮᱠᱟᱛᱮ ᱱᱩ ᱠᱩ ᱢᱟᱱᱮ ᱟᱢ ᱨᱮᱱ ᱡᱟᱦᱟ ᱟᱹᱥᱩᱞ ᱡᱤᱭᱟᱹᱞᱤ ᱠᱚ ᱵᱟᱧᱪᱟᱣ ᱠᱚᱣᱟᱢ᱾ ᱟᱨ ᱚᱠᱟᱞᱮᱠᱟᱛᱮᱢ ᱡᱚᱛᱚᱱ ᱠᱚᱣᱟ, ᱥᱟᱶᱛᱮ ᱢᱤᱫᱴᱮᱱ ᱚᱠᱟ ᱞᱮᱠᱟᱛᱮ ᱨᱳᱡᱽᱜᱟᱨ ᱦᱩᱭᱩᱼᱟ ᱚᱱᱟ ᱠᱚᱨᱮᱱᱟᱜ ᱯᱮᱞᱮᱱᱤᱝ ᱦᱚᱸᱠᱚ ᱥᱮᱬᱟ ᱟᱢᱟ ᱤᱧ ᱧᱮᱞ ᱠᱟᱹᱫᱟᱹᱧ ᱥᱮ ᱱᱚᱣᱟ ᱫᱚᱧ ᱟᱸᱡᱚᱢ ᱟᱠᱟᱜᱼᱟ᱾ ᱚᱱᱟ ᱠᱚᱦᱚᱸ ᱟᱵᱚ ᱡᱚᱯᱲᱟᱣ ᱨᱮᱱᱟᱜ ᱢᱮᱫᱴᱮᱱ ᱞᱟᱹᱠᱛᱤ ᱢᱮᱱᱟᱜ ᱛᱟᱵᱚᱱᱟ ᱥᱮ ᱚᱠᱟ ᱞᱮᱠᱟᱢ ᱩᱭᱦᱟᱹᱨᱮᱜᱼᱟ?
ᱦᱩᱸ ᱡᱚᱯᱲᱟᱣ-ᱟ ᱞᱟᱹᱠᱛᱤ ᱫᱚ ᱠᱟᱱ ᱜᱮᱭᱟ ᱵᱟᱝ ᱫᱚ ᱵᱟᱝ ᱪᱮᱫᱟᱜ ᱤᱧ ᱞᱟᱹᱭᱟ᱾ ᱮᱸ ᱞᱟᱹᱠᱛᱤ ᱠᱟᱱᱟ ᱪᱮᱫᱟᱜ ᱟᱵᱚ ᱮ ᱟᱹᱥᱩᱞ ᱠᱚᱣᱟᱵᱚᱱ ᱢᱮᱱᱠᱷᱟᱱ ᱚᱠᱟ ᱞᱮᱠᱟ ᱠᱟᱛᱮᱜ ᱟᱹᱥᱩᱞ ᱡᱚᱛᱚᱱ ᱡᱚᱜᱟᱣ ᱦᱳᱭᱳᱼᱟ ᱪᱮᱫ ᱠᱚ ᱡᱚᱢ ᱤᱫᱤ ᱦᱚᱪᱚ ᱠᱚ ᱦᱳᱭᱳᱜᱼᱟ, ᱮ ᱛᱤᱱᱟᱜ ᱫᱤᱱ ᱮ ᱨᱟᱪᱟ ᱠᱟᱛᱮ ᱢᱮᱫᱴᱟᱝ ᱵᱷᱮᱠᱥᱤᱤᱱ ᱥᱮ ᱱᱚᱣᱟ ᱫᱚ ᱵᱷᱤᱴᱟᱢᱤᱱ ᱮ ᱠᱚ ᱪᱮᱫ ᱠᱚᱵᱚᱱ ᱡᱚᱢ ᱦᱚᱪᱚ ᱠᱚᱣᱟ ᱚᱱᱟ ᱠᱚ ᱵᱟᱨᱮᱛᱮ ᱟᱵᱚᱣᱟᱜ ᱱᱟᱥᱮ ᱦᱚᱸ ᱵᱟᱰᱟᱭ ᱵᱟᱹᱱᱩᱜ ᱠᱟᱜ ᱛᱟᱵᱚᱱᱟ᱾ ᱚᱱᱟ ᱠᱚ ᱡᱩᱫᱤ ᱟᱵᱚ ᱵᱚᱱ-ᱢᱟ ᱵᱟᱰᱟᱭ ᱤᱫᱤ ᱫᱟᱲᱮ ᱠᱮᱭᱟ ᱥᱮᱵᱚᱱ ᱠᱚᱨᱟᱣ ᱤᱫᱤ ᱫᱟᱲᱮ ᱠᱮᱭᱟ ᱟᱹᱰᱤᱜᱮ ᱱᱟᱯᱟᱭ ᱠᱚᱜᱼᱟ ᱡᱟᱱᱤᱪ ᱪᱚ ᱥᱮ ᱚᱱᱟ ᱵᱚᱱ ᱪᱮᱫ ᱞᱮᱠᱟᱱ ᱥᱮ ᱪᱮᱫ ᱮᱢ ᱞᱟᱹᱭ ᱦᱚᱪᱚᱭᱟ?
ᱦᱮᱸ ᱮᱠᱟᱞ ᱜᱮ ᱟᱫᱚ ᱦᱚᱸᱜᱼᱚ ᱱᱚᱝᱠᱟ ᱱᱚᱣᱟ ᱠᱚ ᱠᱟᱹᱴᱤᱡ ᱢᱟᱱᱮ ᱠᱷᱚᱡᱽ ᱛᱚᱞᱟᱥ ᱟᱵᱚ ᱦᱟᱛᱟᱣ ᱦᱳᱭᱳᱜ ᱛᱟᱵᱚᱱᱟ᱾ ᱡᱮ ᱚᱱᱟ ᱚᱱᱟ ᱰᱤᱯᱮᱴᱢᱮᱱ ᱨᱮ ᱪᱟᱞᱟᱣ ᱞᱮᱱᱠᱷᱟᱱᱜ ᱡᱮ ᱱᱤᱝᱠᱟᱹ ᱪᱟᱥ ᱠᱟᱜ ᱠᱟᱜᱠᱳᱭᱟᱧ ᱱᱚᱝᱠᱟᱱᱟᱜ ᱚᱠᱟ ᱠᱚᱨᱮᱫ-ᱟ ᱟᱯᱮ ᱯᱟᱥᱴᱟ ᱥᱮᱫ ᱠᱷᱚᱱ ᱵᱤᱱ ᱜᱚᱱᱚᱝ ᱛᱮ ᱥᱮ ᱟᱹᱰᱤ ᱥᱚᱨᱚᱨᱯᱷᱟ ᱜᱚᱱᱚᱝ ᱛᱮ ᱥᱚᱨᱯᱷᱟ ᱜᱚᱱᱚᱢ ᱛᱮ ᱦᱩᱭ ᱥᱟᱵ ᱠᱟᱜ ᱢᱮ ᱚᱱᱟ ᱮᱰᱢᱤᱥᱚᱱ ᱯᱷᱤ ᱜᱮ ᱥᱮᱞᱮᱫ ᱞᱟᱹᱜᱤᱫ ᱜᱮ ᱯᱷᱤ ᱠᱚ ᱦᱟᱛ ᱜᱚᱱᱚᱢ ᱠᱚ ᱦᱟᱛᱟᱣᱟ ᱟᱫᱚ ᱱᱚᱝᱠᱟ ᱦᱚᱸ ᱢᱮᱱᱟᱜ ᱜᱮᱭᱟ ᱟᱹᱰᱤᱜᱟᱱ ᱥᱚᱥ ᱛᱟ ᱚᱱᱟ ᱠᱚ ᱠᱟᱹᱢᱤ ᱜᱮᱭᱟᱹ ᱧᱮᱞ ᱟᱠᱟᱫᱟᱹᱧ ᱟᱫᱚ ᱩᱱᱤ ᱫᱟᱫᱟ ᱟᱫᱚ ᱚᱱᱟ ᱤᱭᱟᱹ ᱨᱮᱜᱮ ᱥᱚᱨᱠᱟᱨ ᱯᱟᱦᱴᱟ ᱥᱮᱫ ᱠᱷᱚᱱᱜ ᱜᱮ ᱴᱨᱮᱱᱤᱝ ᱞᱮᱫ ᱛᱟᱦᱮᱸᱫ ᱩᱱᱤᱜᱮ ᱞᱟᱹᱭᱟᱹᱧ ᱠᱟᱱ ᱛᱟᱦᱮᱸᱱᱟ᱾ ᱦᱮ ᱟᱫᱩᱧ ᱞᱮ ᱟ ᱱᱚᱜᱼᱚᱭ ᱡᱮ ᱟᱵᱚ ᱫᱚ ᱟᱹᱰᱤ ᱜᱟᱱ ᱜᱮ ᱟᱹᱥᱩᱞ ᱠᱚᱣᱟ ᱵᱚᱱ ᱟᱹᱥᱩᱞ ᱠᱚᱣᱟ ᱵᱚᱱ ᱱᱚᱣᱟ ᱫᱚ ᱴᱷᱤᱠᱭᱟ ᱢᱮᱱᱠᱷᱟᱱ ᱱᱤᱛᱚᱜ ᱵᱚᱨᱥᱟ ᱚᱠᱛᱚ ᱫᱚ ᱪᱮᱫ ᱪᱮᱫ ᱪᱮᱫ ᱟᱡᱟᱨ ᱦᱮᱡ ᱫᱟᱲᱮᱭᱟᱛᱟ ᱠᱚᱣᱟ? ᱚᱱᱟ ᱞᱟᱹᱜᱤᱫ ᱛᱮ ᱚᱱᱟ ᱞᱟᱦᱟ ᱨᱮᱜᱮ ᱵᱷᱮᱠᱥᱤᱱ ᱮᱢ ᱮᱢ ᱦᱩᱭᱩᱜᱼᱟ ᱡᱟᱛᱮ ᱚᱸᱰᱮ ᱟᱡᱟᱨ ᱟᱞᱚᱭ ᱤᱭᱟᱹ ᱜᱷᱮᱨᱟᱣ ᱫᱟᱲᱮᱭᱟᱭ ᱢᱟ ᱦᱮᱸ ᱚᱠᱟ ᱥᱚᱢᱚᱭ ᱡᱩ ᱧᱮᱞᱢᱮ ᱩᱱᱠᱩ ᱠᱤᱲᱢᱤ ᱠᱚᱣᱟ ᱠᱤᱢᱤ ᱡᱟᱛᱮ ᱩᱱᱟᱹᱜ ᱥᱩᱢᱚᱭ ᱟᱨᱠᱚ ᱠᱤᱨᱢᱤ ᱠᱚᱵᱚ ᱚᱱᱟ ᱨᱟᱱ ᱠᱚᱵᱚᱱ ᱡᱚᱢ ᱧᱚᱜ ᱦᱚᱪᱚ ᱠᱚᱣᱟ ᱚᱠᱟᱴᱟᱜ ᱨᱟᱱ ᱡᱚᱢ ᱦᱚᱪᱚ ᱦᱩᱭᱩᱜᱼᱟ ᱚᱱᱟ ᱦᱚᱸᱛᱚ ᱵᱟᱲᱟᱭ ᱦᱩᱭᱩᱜᱼᱟ ᱥᱮ᱾ ᱟᱫᱚ ᱦᱚᱸᱜᱼᱚᱭ ᱱᱚᱣᱟ ᱠᱚᱜᱮ ᱢᱤᱫᱴᱮᱱ ᱯᱨᱟᱛᱷᱚᱢᱤᱠ ᱚᱱᱟ ᱫᱚ ᱡᱩᱫᱤᱢ ᱦᱟᱛᱟᱣ ᱠᱟᱜᱼᱟ᱾ ᱛᱮ ᱱᱚᱣᱟ ᱴᱨᱮᱱᱤᱝ, ᱛᱟᱦᱚᱞᱮ ᱠᱷᱟᱱ ᱫᱚ ᱟᱹᱰᱤᱜᱮ ᱵᱷᱟᱜᱮᱜᱼᱟ ᱟᱹᱥᱩᱞ ᱡᱤᱭᱟᱹᱞᱤ ᱡᱩᱫᱤ ᱚᱱᱠᱟᱢ ᱟᱹᱥᱩᱞ ᱠᱚᱣᱟ ᱥᱮ ᱚᱲᱟᱜ ᱨᱮᱱ ᱥᱤᱢ ᱥᱩᱠᱨᱤ ᱢᱮᱨᱚᱢ ᱵᱷᱤᱰᱤ ᱠᱚ ᱛᱟᱦᱮᱱᱟ ᱚᱱᱠᱟ ᱠᱟᱛᱮᱜ ᱟᱢᱦᱚᱸ ᱢᱟᱱᱮ ᱱᱤᱡᱮ ᱛᱮᱜᱮᱢ ᱪᱤᱠᱤᱛᱥᱟ ᱫᱟᱲᱮᱭᱟᱠᱚᱣᱟ᱾ ᱟᱨ ᱱᱟᱯᱟᱭ ᱠᱚ ᱛᱟᱦᱮᱱᱟ᱾
ᱟᱪᱪᱷᱟ ᱴᱷᱤᱠ ᱮᱵᱟᱨᱮ ᱠᱟᱛᱷᱟ ᱫᱚ ᱠᱟᱱ ᱜᱮᱭᱟ ᱥᱮ᱾ ᱦ
ᱟᱨ ᱱᱚᱝᱠᱟ ᱚᱱᱟ ᱦᱚᱸᱠᱚ ᱥᱮᱬᱟ ᱦᱟᱢᱟ ᱡᱮ ᱚᱠᱟ ᱞᱮᱠᱟᱢ ᱟᱠᱷᱨᱤᱧ ᱠᱚᱣᱟ, ᱛᱤᱱ ᱚᱠᱛᱚ ᱟᱠᱷᱨᱤᱧ ᱠᱚ ᱦᱩᱭᱩᱜᱼᱟ ᱚᱠᱟᱨᱮ ᱟᱠᱷᱨᱤᱧ ᱞᱮᱠᱚ ᱠᱷᱟᱱ ᱵᱷᱟᱜᱮ ᱯᱚᱭᱥᱟᱢ ᱧᱟᱢᱟ᱾ ᱥᱮ ᱵᱷᱟᱜᱤ ᱜᱚᱱᱚᱝ ᱮᱢ ᱧᱟᱢᱟ ᱚᱱᱟ ᱦᱚᱸ ᱚᱸᱰᱮ ᱵᱤᱡᱽᱱᱮᱥ ᱨᱮᱱᱟᱜ ᱡᱟᱦᱟᱸ ᱯᱞᱮᱱ ᱡᱟᱦᱟᱸ ᱫᱚ, ᱚᱱᱟ ᱟᱢ ᱠᱚ ᱥᱮᱬᱟ ᱟᱢᱟ ᱯᱩᱨᱟᱹ᱾ ᱛᱚᱠᱷᱚᱱ ᱢᱟᱱᱮ ᱟᱹᱰᱤ ᱜᱟᱱ ᱜᱮ ᱟᱢ ᱤᱭᱟᱹ ᱫᱟᱲᱮᱭᱟᱜ ᱟᱢ᱾ ᱢᱟᱱᱮ ᱚᱱᱟ ᱤᱫᱤ ᱠᱟᱛᱮ ᱟᱢᱟᱜ ᱜᱮᱭᱟᱱᱮᱢ ᱦᱟᱢᱮᱴ ᱫᱟᱲᱮᱭᱟᱜᱼᱟ᱾ ᱦᱚᱸᱜᱼᱚ ᱱᱚᱝᱠᱟᱱ ᱢᱤᱫᱴᱮᱱ ᱩᱱᱠᱩ ᱦᱚᱨ ᱰᱟᱦᱟᱨ ᱠᱚ ᱩᱫᱩᱜ ᱟᱢᱟ ᱟᱫᱚ ᱤᱧᱫᱩᱧ ᱢᱚᱱᱮᱭᱟ ᱚᱱᱟᱛᱮ ᱱᱚᱜᱼᱚ ᱱᱚᱝᱠᱟᱱᱟᱜ, ᱴᱨᱤᱝ ᱫᱚ ᱴᱨᱮᱱᱤᱝ ᱫᱚ, ᱡᱟᱦᱟᱸᱭ ᱡᱩᱫᱤ ᱫᱚᱥᱴᱤ ᱢᱮᱨᱚᱢ ᱢᱮᱱᱟᱜ ᱠᱚᱣᱟ, ᱪᱷᱚᱴᱤ ᱢᱮᱨᱚᱢ ᱢᱮᱱᱟᱜ ᱠᱚᱣᱟ, ᱥᱤᱢ ᱦᱚᱸ ᱚᱱᱠᱟᱜ ᱜᱮ ᱠᱩᱲᱤ ᱴᱤ ᱢᱮᱱᱟᱜ ᱠᱚᱣᱟ ᱯᱚᱸᱪᱤᱥᱴᱤ ᱢᱮᱱᱟᱜ ᱠᱚᱣᱟ ᱟᱫᱚ ᱦᱚᱸᱜᱼ ᱱᱟ ᱠᱚᱦᱚᱸ ᱟᱵᱚ ᱤᱭᱟᱹ ᱟᱵᱚᱱ ᱦᱩᱭᱩᱜᱼᱟ᱾ ᱱᱚᱣᱟ ᱠᱚᱦᱚᱸ ᱠᱚᱨᱟᱣ ᱦᱩᱭᱩᱜ ᱛᱟᱵᱚᱱᱟ ᱥᱮ ᱪᱮᱫ ᱞᱮᱠᱟᱢ ᱩᱭᱦᱟᱹᱨᱮᱜᱼᱟ᱾
ᱦᱮᱸ ᱮᱠᱵᱟᱨᱮ ᱥᱚᱪᱮᱛᱚᱱᱚᱛᱟ ᱫᱚ ᱢᱟᱲᱟᱝ ᱠᱷᱚᱱᱟᱜ ᱦᱚᱸ ᱞᱟᱹᱠᱛᱤ ᱠᱟᱱ ᱜᱮᱭᱟ᱾ ᱠᱷᱟᱹᱞᱤ ᱟᱢ ᱥᱩᱢᱩᱝ ᱥᱚᱪᱮᱛᱚ ᱛᱮᱫᱚ ᱵᱟᱝ ᱥᱮ ᱟ ᱟᱵᱚ ᱫᱚ ᱱᱤᱛ ᱚᱱᱟᱛᱮ ᱪᱮᱫ ᱞᱮ ᱵᱮᱯᱟᱨᱤ ᱞᱮ ᱠᱟᱱ ᱠᱟᱹᱢᱤ ᱠᱟᱱᱟ ᱚᱱᱟ ᱦᱚᱸ ᱟᱢ ᱛᱤᱱᱟᱹᱜ ᱚᱱᱟ ᱱᱟᱯᱟᱭ ᱛᱮᱢ ᱫᱚᱦᱚ ᱫᱟᱲᱮᱭᱟᱠᱚᱣᱟ, ᱥᱮ ᱵᱟᱝ ᱦᱮᱸ ᱚᱱᱠᱟ ᱞᱮᱠᱟ ᱨᱮᱜᱮ ᱚᱱᱟ ᱫᱚ ᱟᱢᱟᱜ ᱢᱤᱫᱴᱟᱝ, ᱵᱷᱟᱜᱤ ᱢᱩᱞ ᱞᱟᱵᱷ ᱛᱤᱸᱜᱩᱱ ᱛᱟᱢᱟ ᱦᱮᱸᱥᱮ ᱵᱟᱝ ᱛᱟᱦᱞᱮ ᱟᱢᱟᱜ ᱞᱟᱵᱷ ᱱᱟᱜ ᱱᱚᱰᱮ ᱜᱮ ᱡᱩᱫᱤ ᱱᱚᱝᱠᱟ ᱠᱚ ᱜᱚᱡ ᱜᱩᱨᱚᱜ ᱛᱟᱢᱟ ᱠᱚ ᱨᱳᱜ ᱡᱟᱛᱮ ᱜᱮᱠᱚ ᱰᱷᱮᱲᱮ ᱰᱮᱲᱦᱮᱫ ᱛᱟᱢᱟᱠᱚ ᱰᱟᱸᱰᱟ ᱠᱚ ᱧᱩᱨᱩᱜ ᱛᱟᱠᱚᱣᱟ᱾ ᱟᱠᱚᱣᱟᱜ ᱦᱚᱲᱢᱚ ᱡᱤᱣᱤᱮ ᱜᱮ ᱡᱚᱫᱤ ᱱᱟᱯᱟᱭ ᱵᱟᱝ ᱛᱟᱦᱮᱱ ᱛᱟᱠᱚᱣᱟ ᱧᱮᱞ ᱦᱚᱸ ᱱᱟᱯᱟᱭ ᱡᱩᱫᱤ ᱵᱟᱠᱚ ᱧᱮᱞᱚᱜᱼᱟ ᱛᱟᱦᱚᱞᱮ ᱟᱢ ᱪᱤᱠᱟᱹ ᱞᱮᱠᱟᱨᱮ ᱦᱩᱭᱩᱜᱼᱟ ᱢᱟ ᱞᱟᱹᱭ ᱢᱮ ᱥᱮ ᱪᱮᱫ ᱮᱢ ᱞᱟᱹᱭ ᱞᱮᱪᱚᱭᱟ᱾
ᱦᱮᱸ ᱦᱮᱸ ᱮᱠᱟᱞ ᱜᱮ ᱟᱫᱚ ᱤᱧᱦᱚᱸ ᱢᱤᱫᱴᱟᱝ ᱟᱹᱰᱤ ᱥᱮᱫᱟᱭ ᱞᱟᱦᱟᱨᱮ ᱱᱚᱣᱟᱧ ᱴᱨᱮᱱᱤᱝ ᱞᱮᱫ ᱛᱟᱦᱮᱸᱫ, ᱚᱱᱟ ᱫᱚ ᱚᱱᱟ ᱯᱳᱞᱴᱨᱤ ᱡᱟᱦᱟᱸ ᱫᱚ ᱯᱷᱟᱨᱢ ᱟᱫᱚ ᱚᱸᱰᱮ ᱠᱷᱚᱱ ᱟᱹᱰᱤ ᱜᱟᱱ ᱜᱮ ᱜᱮᱭᱟᱱ ᱢᱟᱱᱮ ᱡᱩᱫᱤᱭᱳ ᱤᱧ ᱫᱚ ᱵᱟᱹᱧ ᱠᱚᱨᱟᱣ ᱟᱠᱟᱫ ᱨᱮᱦᱚᱸ ᱛᱚᱵᱮ ᱚᱱᱟ ᱴᱨᱮᱱᱤᱝ ᱠᱚᱨᱮ ᱟᱹᱰᱤ ᱜᱟᱱ ᱜᱮ ᱥᱤᱠᱷᱱᱟᱹᱛ ᱤᱧ ᱧᱟᱢ ᱞᱮᱜᱼᱟ ᱡᱟᱦᱟᱸ ᱞᱮᱠᱟ ᱚᱱᱠᱟ ᱜᱮ ᱟᱢᱞᱮ ᱴᱨᱮᱱᱤᱝ ᱠᱟᱛᱮᱫ ᱥᱚᱨᱠᱟᱨ ᱯᱟᱦᱟᱴᱟ ᱥᱮᱫ ᱠᱷᱚᱱᱜᱮ ᱚᱱᱟ ᱯᱷᱤᱨᱤ ᱛᱮ ᱴᱨᱮᱱᱤᱝ ᱦᱩᱭᱩᱜ ᱠᱟᱱ ᱛᱟᱦᱮᱸᱫ, ᱮᱸ ᱚᱱᱟ ᱫᱚ ᱪᱷᱚ ᱢᱟᱥ ᱨᱮᱱᱟᱜ ᱴᱨᱮᱱᱤᱝ ᱛᱟᱦᱮᱸ ᱠᱟᱱᱟ᱾ ᱟᱫᱚ ᱚᱸᱰᱮ ᱡᱮᱢᱚᱱ ᱡᱟᱦᱟᱸᱞᱮᱠᱟ ᱠᱚ ᱞᱟᱹᱭᱮᱫᱼᱟ ᱡᱮ ᱟᱢ ᱴᱨᱮᱱᱤᱝ ᱠᱟᱛᱮᱫ ᱟᱢᱟᱜ ᱪᱮᱫ ᱵᱤᱱᱤᱯᱷᱤᱴ ᱦᱩᱭᱩᱜ ᱛᱟᱢᱟ ᱵᱤᱱᱤᱯᱷᱤᱴ ᱫᱚ ᱢᱤᱫᱴᱮᱱ ᱦᱩᱭᱩᱜ ᱛᱟᱢᱟ ᱟᱢ ᱠᱳᱢᱯᱟᱱᱤ ᱡᱟᱦᱟᱸᱭ ᱢᱮᱱᱟᱜ ᱠᱚᱣᱟ ᱠᱳᱢᱯᱟᱱᱤ ᱟᱢ ᱚᱸᱰᱮ ᱠᱷᱚᱱᱮ ᱦᱚᱦᱚ ᱟᱢᱟᱭ ᱡᱮ ᱠᱟᱹᱢᱤ ᱞᱟᱹᱜᱤᱫ ᱛᱮ ᱧᱟᱢ ᱦᱚᱧ ᱧᱟᱢ ᱞᱮᱫᱟ ᱥᱩᱡᱳᱜᱽ ᱦᱩᱭ ᱞᱮᱱᱟ, ᱵᱟᱹᱧ ᱪᱟᱞᱟᱣ ᱠᱟᱱᱟ ᱟᱨ ᱫᱚᱦᱲᱟ ᱫᱚ ᱦᱩᱭᱩᱜ ᱠᱟᱱᱟ ᱟᱢ ᱢᱤᱫᱴᱮᱱ ᱱᱚᱣᱟ ᱥᱟᱨᱴᱤᱯᱷᱤᱠᱮᱴ ᱛᱟᱦᱮᱱ ᱛᱟᱢ ᱠᱷᱟᱱ ᱟᱢ ᱞᱚᱜᱚᱱ ᱫᱷᱟᱨᱟ, ᱟᱢ ᱞᱳᱱᱮᱢ ᱧᱟᱢᱟ ᱾ ᱟᱢ ᱫᱚ, ᱞᱟᱦᱟ ᱨᱮᱜᱮ, ᱞᱳᱱ ᱠᱚ ᱮᱢᱟᱢᱟ ᱾ ᱡᱟᱦᱟᱸ ᱵᱮᱝᱠ ᱠᱷᱚᱱ ᱜᱮᱢ, ᱦᱟᱛᱟᱣᱟ, ᱥᱮ ᱚᱱᱠᱟᱱᱟᱜ, ᱰᱤᱯᱤᱴ ᱠᱷᱚᱱᱮᱢ, ᱦᱟᱛᱟᱣᱟ ᱾ ᱟᱢ ᱫᱚ, ᱱᱚᱣᱟ ᱞᱟᱹᱜᱤᱫ ᱛᱮ ᱾
ᱩᱸᱻᱦᱩᱸᱜ, ᱪᱮᱫᱟᱜ ᱵᱟᱝᱢᱟ? ᱚᱸᱰᱮ ᱤᱧ ᱦᱚᱸ, ᱱᱟᱥᱮ ᱱᱟᱜ ᱦᱮᱸᱥᱮ, ᱟᱢᱮᱢ ᱞᱟᱹᱭᱟ
ᱦᱮᱸᱼ ᱟᱫᱚ, ᱱᱚᱜᱼᱚ ᱱᱚᱝᱠᱟ, ᱢᱤᱫᱴᱮᱱ ᱥᱩᱵᱤᱫᱟ ᱢᱮᱱᱟᱜᱼᱟ᱾ ᱛᱟᱯᱚᱨᱮ ᱪᱤᱠᱤᱛᱥᱟ ᱚᱠᱟ ᱥᱚᱢᱚᱭ ᱪᱮᱫ? ᱰᱚᱡ, ᱮᱢ ᱦᱩᱭᱩᱜᱼᱟ ᱾ ᱚᱠᱟ ᱥᱚᱢᱚᱭ ᱠᱟᱹᱴᱤᱡ ᱨᱮ, ᱚᱠᱟ ᱞᱮᱠᱟ ᱡᱚᱛᱚᱱ ᱠᱚ, ᱦᱩᱭᱩᱜᱼᱟ ᱾ ᱟᱼ ᱚᱠᱟ ᱞᱮᱠᱟ ᱠᱟᱛᱮᱫ, ᱢᱟᱱᱮ, ᱟᱢᱮᱢ ᱵᱟᱡᱟᱨ ᱨᱮ, ᱚᱠᱟ ᱞᱮᱠᱟᱢ ᱟᱹᱠᱷᱨᱤᱧ ᱠᱚᱣᱟ, ᱛᱤᱱ ᱚᱠᱛᱚᱢ, ᱟᱹᱠᱷᱨᱤᱧ ᱠᱚᱣᱟ ᱾ ᱚᱠᱟᱴᱟᱜ ᱵᱟᱡᱟᱨ, ᱪᱮᱫ ᱞᱮᱠᱟᱢ ᱟᱹᱠᱷᱨᱤᱧ ᱠᱚᱣᱟ ᱾ ᱢᱤᱫᱴᱮᱱ ᱠᱟᱥᱴᱚᱢᱟᱨᱮ ᱦᱮᱡ, ᱞᱮᱱᱠᱷᱟᱱ ᱩᱱᱤ ᱥᱟᱶ ᱪᱮᱫ ᱞᱮᱠᱟ? ᱵᱷᱟᱜᱮᱢ ᱵᱮᱣᱦᱟᱨᱟ ᱾ ᱡᱟᱛᱮ ᱟᱢᱟᱜ ᱠᱩᱥᱤ ᱠᱟᱛᱮ, ᱩᱱᱤ, ᱟᱢ ᱴᱷᱮᱱ ᱜᱮ, ᱦᱟᱛᱟᱣ ᱠᱚᱢᱟᱭ ᱾ ᱦᱚᱜᱼ ᱱᱟ ᱠᱚ, ᱢᱤᱫᱴᱮᱱ ᱠᱚ, ᱥᱮᱬᱟᱣᱟ, ᱥᱮᱬᱟᱭᱟ, ᱥᱮᱬᱟᱣᱟᱢᱟᱠᱚ, ᱠᱷᱩᱵ ᱵᱷᱟᱜᱤ, ᱡᱤᱱᱤᱥ ᱠᱟᱱᱟ ᱾ ᱟᱫᱚ, ᱪᱮᱫ? ᱮᱢ ᱞᱟᱹᱭ ᱮᱫ ᱛᱟᱦᱮᱸ ᱛᱚ, ᱫᱟᱫᱟ?
ᱚᱼ ᱚᱱᱟ, ᱠᱟᱛᱷᱟ, ᱡᱟᱦᱟᱸᱟᱢ ᱞᱟᱹᱭ ᱠᱮᱫ ᱫᱚ, ᱪᱮᱫ ᱮᱢ, ᱚᱸᱰᱮ ᱩᱱᱟᱹᱜ ᱞᱚᱜᱚᱱ ᱛᱮ, ᱚᱱᱟ ᱵᱮᱝᱠ ᱠᱷᱚᱱᱟᱜ, ᱟᱢ ᱞᱳᱱ ᱪᱮᱫᱟᱜ? ᱮ ᱮᱢᱟᱢᱟ ᱾ ᱚᱱᱟ ᱥᱟᱨᱴᱤᱚᱯᱷᱤᱠᱮᱴ ᱩᱫᱩᱜ ᱠᱟᱛᱮ, ᱥᱮ ᱪᱮᱫ? ᱱᱚᱣᱟ ᱨᱮᱱᱟᱜ, ᱚᱱᱟᱜᱮ ᱠᱟᱛᱷᱟᱧ ᱫᱤᱥᱟᱹ ᱦᱚᱪᱚ ᱠᱮᱫᱟ, ᱥᱮ ᱟᱫᱚᱢ ᱞᱟᱹᱭ ᱠᱮᱫᱟ, ᱥᱮ ᱟᱢ ᱫᱚ, ᱡᱮ ᱟᱹᱰᱤ, ᱞᱚᱜᱚᱱ ᱟᱢ ᱫᱚ, ᱞᱳᱱ ᱠᱚ ᱮᱢᱟᱢᱟ, ᱦᱮᱸ ᱥᱮ ᱵᱟᱝ? ᱟᱫᱚ, ᱪᱮᱫ ᱦᱚᱛᱮᱡ ᱛᱮᱠᱚ, ᱮᱢᱟᱢᱟ ᱾ ᱪᱮᱫᱟᱜ ᱠᱚ, ᱮᱢᱟᱢᱟ ᱾ ᱚᱱᱟ ᱠᱟᱛᱷᱟ ᱜᱮ, ᱤᱧ ᱫᱩᱧ ᱞᱟᱹᱭ ᱦᱚᱪᱚᱭᱮᱫ ᱟᱫᱚ, ᱚᱱᱟ ᱫᱚ, ᱱᱤᱭᱟᱹ ᱠᱟᱨᱚᱱ ᱛᱮᱜᱮ ᱪᱮ, ᱟᱢ ᱫᱚ, ᱢᱤᱫᱴᱟᱝ ᱴᱨᱮᱱᱤᱝ ᱯᱨᱟᱯᱛᱚᱣᱟᱱ ᱦᱚᱲ ᱠᱟᱱᱟᱢ, ᱦᱮᱸ ᱥᱮ ᱵᱟᱝ? ᱟᱢᱫᱚ, ᱛᱟᱦᱚᱞᱮ ᱧᱮᱞᱚᱜᱚᱜ ᱠᱟᱱᱟ, ᱟᱢ ᱛᱚ, ᱡᱟᱦᱟᱸᱱᱟᱜ, ᱟᱢ ᱵᱮᱵᱥᱟ ᱚᱻ ᱯᱟᱹᱛᱤ ᱠᱚ, ᱦᱮᱸ ᱥᱮ ᱵᱟᱝ? ᱮᱸᱻ ᱪᱮᱫ ᱠᱚ, ᱞᱟᱹᱭᱟ ᱾ ᱟᱹᱰᱤ ᱢᱚᱸᱡᱽ ᱫᱷᱟᱨᱟᱛᱮ, ᱟᱢᱫᱚ ᱴᱨᱮᱱᱤᱝ ᱮᱢ, ᱦᱟᱛᱟᱣ ᱟᱠᱟᱫᱟ ᱾ ᱟᱢᱟᱜ ᱡᱟᱦᱸᱟᱱᱟᱜ, ᱟᱢ ᱠᱟᱹᱢᱤᱨᱮᱢ ᱟᱬᱜᱳ ᱞᱟᱹᱜᱤᱫ ᱥᱮ, ᱡᱟᱦᱟᱸ ᱱᱤᱭᱮᱛᱮ, ᱟᱢᱟᱜ, ᱞᱳᱱᱮᱢ ᱦᱟᱛᱟᱣ ᱞᱟᱹᱜᱤᱫᱚᱜ ᱠᱟᱱᱟ, ᱦᱳᱭ ᱛᱳ, ᱟᱢ ᱱᱚᱣᱟ ᱠᱚ ᱱᱤᱭᱮ ᱛᱮ ᱟᱢᱟᱜ, ᱱᱚᱞᱮᱡᱽ ᱦᱮᱱᱟᱜ ᱟᱠᱟᱫ ᱛᱟᱢᱟ, ᱴᱨᱮᱱᱤᱝ ᱮᱢ ᱦᱟᱛᱟᱣ ᱟᱠᱟᱫᱟ, ᱱᱚᱞᱮᱡᱽ ᱦᱮᱱᱟᱜ ᱟᱠᱟᱫ ᱛᱟᱢᱟ, ᱡᱮ, ᱥᱟᱹᱨᱤ ᱜᱮ, ᱤᱧᱤᱧ ᱞᱟᱹᱭ ᱫᱷᱟᱵᱤᱡ ᱫᱚ, ᱟᱢ ᱪᱮᱫ ᱠᱚ ᱞᱟᱹᱭᱟ? ᱮᱸᱼᱟ, ᱥᱤᱢ ᱨᱮᱱᱟᱜ, ᱴᱨᱮᱱᱤᱝ ᱮᱢ ᱦᱟᱛᱟᱣ ᱟᱠᱟᱫᱟ ᱾ ᱢᱮᱱᱠᱷᱟᱱ, ᱟᱢ ᱢᱮᱨᱚᱢ ᱮᱢ, ᱟᱹᱥᱩᱞᱚᱜ ᱞᱟᱹᱜᱤᱫᱚᱜᱼᱟ ᱾ ᱠᱤᱱᱛᱩ, ᱯᱤ ᱟᱢᱟ ᱟᱢᱟᱜ ᱛᱚ, ᱢᱤᱫᱴᱟᱝ ᱥᱚᱪᱮᱛᱚᱱᱚᱛᱟ ᱫᱚ, ᱦᱮᱱᱟᱜ ᱟᱠᱟᱫ, ᱛᱟᱢ ᱜᱮᱭᱟ, ᱟᱢ ᱫᱚ, ᱫᱮᱞᱟ ᱟᱢ ᱚᱱᱟ ᱵᱮᱵ ᱥᱟᱵᱟᱱᱩ ᱜᱨᱟᱢ ᱟᱬᱜᱚ ᱞᱮᱱᱠᱷᱟᱱ ᱫᱚ, ᱟᱢ ᱫᱚ ᱢᱚᱴᱟ ᱢᱩᱴᱤ ᱮᱡᱽ ᱧᱮᱞᱚᱜᱚᱜᱼᱟ ᱾ ᱡᱮ, ᱟᱢ ᱦᱚ ᱠᱟᱹᱢᱤ, ᱫᱟᱲᱮᱭᱟᱜᱼᱟᱢ ᱢᱮᱱᱛᱮ ᱾ ᱥᱮ ᱟᱢᱮᱢ, ᱚᱱᱟ ᱥᱚᱪᱮᱛᱚᱱᱟ ᱞᱮᱠᱟᱛᱮ, ᱟᱢ ᱩᱱᱠᱩ, ᱡᱚᱛᱚᱱ ᱡᱚᱜᱟᱣ ᱠᱟᱛᱮ ᱩᱱᱠᱩᱣᱟᱜ, ᱞᱳᱱᱮᱢ, ᱨᱤᱠᱵᱷᱟᱨ ᱫᱟᱲᱮᱭᱟᱜᱼᱟ ᱾
ᱦᱮᱸᱻ, ᱟᱨ ᱢᱤᱫᱴᱮᱱ ᱚᱠᱟ, ᱞᱮᱠᱟ, ᱩᱱᱫᱚ ᱟᱨᱚ, ᱠᱳᱢᱯᱟᱱᱤ ᱜᱮ, ᱟᱢᱮ ᱚᱯᱷᱟᱨ ᱢᱮᱭᱟ, ᱡᱩᱫᱤ ᱞᱮ ᱛᱟᱦᱚᱞᱮ, ᱟᱢ ᱫᱚ, ᱴᱨᱮᱱᱤᱝ ᱯᱨᱟᱯᱛᱚ ᱦᱚᱲ ᱠᱟᱱᱟᱢ ᱾ ᱛᱟᱦᱞᱮ, ᱟᱢᱟᱝ ᱡᱟᱭᱜᱟ ᱢᱮᱱᱟᱜᱼᱟ, ᱤᱧᱤᱧ ᱟᱹᱥᱩᱞ ᱠᱚᱣᱟ, ᱟᱢ ᱚᱸᱰᱮ ᱫᱮᱠᱷᱟ ᱥᱩᱱᱟ ᱠᱚᱣᱟ ᱾ ᱟᱨ ᱚᱱᱟ, ᱡᱟᱭᱜᱟ ᱵᱟᱵᱚᱛ ᱛᱮ, ᱤᱧ ᱯᱚᱭᱥᱟᱹᱧ ᱮᱢᱟᱢᱟ, ᱟᱢ ᱚᱸᱰᱮᱢ ᱠᱷᱟᱴᱟᱜ ᱠᱟᱱᱟᱢ, ᱚᱱᱟ ᱞᱟᱹᱜᱤᱫ ᱛᱮ, ᱤᱧ ᱯᱚᱭᱥᱟᱧ ᱮᱢᱟᱢᱟ ᱾ ᱢᱟᱱᱮ, ᱚᱱᱟ ᱵᱮᱛᱚᱱ, ᱢᱟᱱᱮ, ᱦᱚᱜᱼᱚ ᱱᱟ ᱠᱚ, ᱟᱢᱟᱜ ᱟᱨ ᱟᱹᱰᱤᱜᱟᱱ ᱯᱨᱚᱯᱷᱤᱴ ᱦᱩᱭᱩᱜᱼᱟ ᱾ ᱡᱩᱫᱤ ᱟᱢ ᱛᱮ ᱵᱟᱢ ᱵᱮᱱᱟᱣ ᱫᱟᱲᱮᱭᱟᱜ ᱠᱟᱱᱟ ᱾ ᱛᱟᱦᱚᱞᱮ, ᱚᱱᱟ ᱠᱳᱢᱯᱟᱱᱤ ᱦᱚᱸ, ᱚᱸᱰᱮ ᱵᱮᱱᱟᱣ ᱫᱟᱲᱮᱭᱟᱜᱼᱟ ᱾ ᱱᱚᱝᱠᱟᱱᱟᱜ ᱡᱩᱫᱤ, ᱱᱚᱝᱠᱟ ᱥᱩᱡᱳᱜᱽ, ᱚᱱᱠᱟᱱᱟᱜ ᱡᱟᱭᱜᱟ, ᱡᱩᱫᱤ ᱛᱟᱦᱮᱱᱟ ᱾
ᱴᱷᱤᱠ, ᱴᱷᱤᱠ, ᱴᱷᱤᱠ ᱾
ᱦᱚᱜᱼᱱᱟ, ᱱᱚᱠᱟ ᱠᱚ, ᱚᱱᱟᱛᱮᱧ ᱥᱮᱬᱟ ᱫᱚ, ᱟᱹᱰᱤ ᱫᱚᱨᱠᱟᱨ ᱜᱮ ᱠᱟᱱᱟ ᱾ ᱱᱚᱜᱼ ᱱᱚᱝᱠᱟ ᱱᱟᱜ ᱮᱸᱻ ᱢᱟᱱᱮ, ᱴᱨᱮᱱᱤᱝ ᱫᱚ, ᱥᱮ ᱪᱮᱫ ᱞᱮᱠᱟ ᱫᱟᱫᱟ?
ᱮᱠᱵᱟᱨ ᱨᱮ, ᱦᱮᱸᱻ ᱾ ᱤᱧᱦᱚᱸ ᱚᱱᱟ, ᱠᱟᱛᱷᱟ ᱜᱤᱧ, ᱞᱟᱹᱭ ᱮᱫᱟ ᱾ ᱴᱨᱮᱱᱤᱝ ᱟᱵᱚ ᱫᱚᱨᱠᱟᱨ ᱠᱟᱱ, ᱛᱟᱵᱚᱱᱟᱭ, ᱟᱵᱚ ᱩᱱᱟᱹᱜ, ᱚᱞ ᱯᱟᱲᱦᱟᱣ ᱠᱟᱛᱮᱜ ᱦᱚᱸ, ᱵᱟᱠᱷᱟᱱ ᱫᱚ, ᱵᱮᱠᱟᱨᱚᱜᱼᱟ ᱾ ᱡᱮ, ᱟᱵᱚ ᱠᱟᱹᱢᱤ ᱨᱮᱜᱮ, ᱵᱟᱵᱚᱱ ᱞᱟᱜᱟᱣ ᱫᱟᱲᱮᱭᱟᱜ ᱠᱟ ᱾ ᱠᱟᱱᱟ, ᱦᱤᱥᱟᱹᱵ ᱡᱟᱦᱟᱸᱱᱟᱜ ᱵᱟᱝ ᱡᱟᱦᱟᱸᱱᱟᱜ, ᱟᱢ ᱫᱚ ᱚᱞ ᱯᱟᱲᱦᱟᱣ ᱠᱟᱛᱮᱫ, ᱢᱤᱫᱴᱮᱱ ᱥᱤᱞᱮᱵᱟᱥ ᱚᱣᱟᱡ ᱞᱮᱠᱟᱛᱮ, ᱦᱮᱸ ᱥᱮ ᱾ ᱤᱱᱟᱹ ᱞᱮᱠᱟ ᱨᱮ ᱡᱩᱫᱤ ᱡᱩᱫᱤ ᱟᱢ ᱟᱸ ᱱᱚᱣᱟ ᱵᱟᱠᱷᱨᱟ ᱛᱮ ᱟᱨᱦᱚᱸ ᱵᱟᱲᱟᱭᱟ ᱡᱩᱫᱤ ᱵᱟᱲᱟᱭ ᱛᱟᱦᱮᱱ ᱛᱟᱢᱟ ᱤᱧ ᱪᱟᱹᱠᱨᱤ ᱵᱟᱹᱠᱨᱤ ᱵᱟᱝ ᱧᱟᱢ ᱠᱟᱛᱮᱫ ᱨᱮᱦᱚᱸ ᱟᱢ ᱡᱮ ᱱᱚᱜᱚᱭ ᱴᱨᱮᱱᱤᱝ ᱮᱢ ᱦᱟᱛᱟᱣᱠᱟᱜᱼᱟ ᱢᱤᱫᱴᱟᱱ ᱞᱳᱱ ᱮᱢ ᱧᱟᱢᱟ ᱞᱚᱜᱚᱱ ᱢᱟᱪᱷᱟ ᱛᱮ ᱾ ᱦᱮᱸ, ᱟᱢᱟᱜ ᱢᱟᱱᱮ ᱢᱤᱫᱴᱟᱝ ᱥᱟᱨᱴᱤᱯᱷᱤᱠᱮᱴ ᱠᱚ ᱧᱮᱞ ᱛᱟᱢᱟ ᱡᱮ ᱵᱟᱝ ᱴᱨᱮᱱᱤᱝ ᱛᱚ ᱟᱢ ᱦᱚᱲ ᱜᱮ ᱠᱟᱱᱟᱢ, ᱛᱟᱦᱚᱞᱮ ᱞᱳᱱ ᱟᱹᱰᱤ ᱞᱚᱜᱚᱱ ᱟᱢᱟᱝ ᱮᱯᱨᱩᱵᱷ ᱦᱩᱭᱩᱜ ᱦᱩᱭᱩᱜ ᱛᱟᱢᱟ ᱥᱮ ᱮᱯᱨᱩᱵᱷᱮᱞ ᱛᱟᱢᱟ ᱠᱚ ᱾ ᱤᱱᱟᱹ ᱛᱟᱭᱚᱢ ᱟᱢ ᱚᱱᱟ ᱞᱳᱱ ᱴᱟᱠᱟ ᱛᱮ ᱟᱢ ᱡᱟᱦᱟᱸ ᱞᱮᱠᱟᱱ ᱜᱮ ᱦᱩᱰᱤᱧ ᱢᱟᱪᱷᱟ ᱟᱢ ᱵᱮᱵᱥᱟ ᱵᱟᱱᱤᱡᱡᱚᱢ ᱮᱸ ᱠᱷᱩᱞᱟᱹᱣ ᱫᱟᱲᱮᱭᱟᱜᱼᱟ ᱥᱮᱢ ᱛᱮᱭᱟᱨ ᱫᱟᱲᱮᱭᱟᱜᱼᱟ, ᱥᱮ ᱪᱮᱫ ᱮᱢ ᱞᱟᱹᱭ ᱦᱚᱪᱚᱭᱟ?
ᱦᱮᱸ ᱦᱮᱸ, ᱟᱨ ᱱᱚᱜᱼᱚᱭ ᱡᱮᱢᱚᱱ ᱥᱮᱫᱤᱱ ᱜᱮ ᱢᱤᱫᱴᱮᱱ ᱮ ᱚᱱᱟ ᱚᱱᱟ ᱢᱤᱫᱴᱮᱱ ᱥᱚᱝᱥᱛᱷᱟ ᱨᱮᱱᱟᱜ ᱧᱩᱛᱩᱢ ᱾ ᱟᱫᱚ ᱚᱸᱰᱮᱱᱤᱡ ᱡᱟᱦᱟᱸᱭ ᱠᱳᱚᱨᱰᱤᱱᱮᱴᱟᱨ ᱠᱟᱱᱟᱭ ᱟᱫᱚ ᱩᱱᱤ ᱩᱱᱤ ᱠᱟᱹᱴᱤᱡ ᱩᱯᱨᱩᱢ ᱦᱟᱞᱠᱟ ᱦᱟᱞᱠᱟ ᱢᱮᱱᱟᱜᱼᱟ ᱾ ᱟᱫᱚ ᱢᱤᱫ ᱫᱤᱱᱮ ᱧᱟᱢ ᱟᱠᱟᱫᱤᱧᱟᱭ, ᱟᱫᱚ ᱞᱟᱹᱭ ᱮᱫᱟ ᱟᱯᱮ ᱚᱱᱟ ᱠᱚᱨᱮᱱ ᱦᱮᱸ ᱡᱟᱦᱟᱸᱭ ᱠᱚ ᱥᱩᱠᱨᱤ ᱠᱚ ᱪᱟᱥ ᱟᱠᱟᱫ ᱠᱚᱣᱟ ᱟᱨ ᱵᱟᱝᱠᱷᱟᱱ ᱡᱟᱦᱟᱸᱭ ᱠᱚ ᱪᱟᱥ ᱞᱟᱹᱜᱤᱫᱚᱜ ᱠᱟᱱᱟ, ᱩᱱᱠᱩ ᱞᱟᱹᱜᱤᱫ ᱛᱮ ᱢᱤᱫᱴᱮᱱ ᱯᱷᱨᱤ ᱛᱮ ᱴᱨᱮᱱᱤᱝ ᱦᱩᱭᱩᱜᱼᱟ ᱾
ᱦᱩᱸ ᱾
ᱮᱸ ᱟᱨ ᱟᱞᱮ ᱱᱚᱰᱮ ᱠᱷᱚᱱ ᱯᱷᱨᱤ ᱛᱮ ᱡᱚᱢ ᱧᱩ ᱞᱮ ᱮᱢᱟ ᱠᱚᱣᱟ ᱴᱨᱮᱱᱤᱝ ᱚᱠᱛᱚ ᱾ ᱯᱷᱨᱤ ᱛᱮᱜᱮ ᱥᱟᱨᱴᱤᱯᱷᱤᱠᱮᱴ ᱞᱮ ᱮᱢᱟ ᱠᱚᱣᱟ ᱟᱨ ᱟᱞᱮ ᱢᱤᱫᱴᱮᱱ ᱵᱷᱮᱠᱥᱤᱱ ᱞᱮ ᱯᱨᱳᱵᱷᱟᱭᱤᱰ ᱟᱠᱚᱣᱟ, ᱡᱟᱛᱮ ᱥᱩᱠᱨᱤ ᱴᱨᱤᱴᱢᱮᱱᱴ ᱞᱟᱹᱜᱤᱫ ᱛᱮ ᱱᱚᱣᱟ ᱥᱩᱡᱳᱜᱽ ᱥᱩᱵᱤᱫᱷᱟ ᱠᱚ ᱟᱞᱮ ᱞᱮ ᱮᱢᱟ ᱠᱚᱣᱟ ᱾ ᱟᱨ ᱢᱤᱫᱴᱮᱱ ᱚᱠᱟ ᱞᱮᱠᱟᱛᱮᱢ ᱵᱤᱡᱽᱱᱮᱥᱟ ᱚᱱᱟ ᱦᱚᱸ ᱢᱤᱫᱴᱮᱱ ᱴᱨᱮᱱᱤᱝ ᱦᱩᱭᱩᱜᱼᱟ ᱾ ᱟᱪᱪᱷᱟ ᱟᱪᱪᱷᱟ, ᱡᱟᱦᱟᱸᱭ ᱠᱚ ᱢᱮᱱᱟᱜ ᱠᱚ ᱠᱷᱟᱱ ᱚᱱᱠᱟ ᱞᱟᱹᱭᱟᱹᱧ ᱢᱮ ᱞᱟᱹᱭᱮᱫᱟ ᱟ ᱴᱷᱤᱠᱮᱱ ᱜᱮ ᱠᱷᱩᱵ ᱵᱷᱟᱜᱮ ᱾ ᱴᱷᱮᱱ ᱱᱚᱝᱠᱟᱱᱟᱜ ᱦᱚᱸᱜᱼᱚ ᱱᱚᱝᱠᱟ ᱡᱩᱫᱤ ᱟᱢ ᱠᱷᱳᱡᱽ ᱠᱷᱚᱵᱚᱨᱮᱢ ᱦᱟᱛᱟᱣᱟ ᱛᱟᱦᱚᱞ ᱠᱷᱟᱱ ᱱᱚᱝᱠᱟᱱᱟᱜ ᱴᱨᱮᱱᱤᱝ ᱠᱚᱫᱚ ᱧᱟᱢᱚᱜ ᱠᱟᱱ ᱜᱮᱭᱟ
ᱮᱠᱵᱟᱨᱮ ᱴᱷᱤᱠ ᱾ ᱠᱟᱛᱷᱟ ᱫᱚ ᱠᱟᱱ ᱜᱮᱭᱟ ᱛᱚ ᱴᱨᱮᱱᱤᱝ ᱡᱚᱠᱷᱚᱱ ᱩᱱᱤ ᱟᱡ ᱦᱚᱸ ᱩᱱᱤ ᱦᱚᱸᱭ ᱠᱷᱚᱡᱚᱜᱼᱟᱭ ᱥᱮ ᱩᱱᱤ ᱦᱚᱸ ᱥᱚᱝᱥᱛᱷᱟ ᱠᱷᱚᱱᱟᱜ ᱜᱮ ᱢᱤᱫᱴᱟᱝ ᱠᱚ ᱮᱢ ᱢᱮᱛᱭᱟᱠᱚ ᱡᱮ ᱟᱢᱟᱜ ᱴᱨᱮᱱᱤᱝ ᱦᱚᱲ ᱟᱹᱜᱩ ᱠᱚᱢ ᱴᱨᱮᱱᱤᱝ ᱠᱚᱢ ᱡᱟᱛᱮ ᱦᱚᱲ ᱠᱚ ᱥᱚᱪᱮᱛᱚᱱᱚᱜ ᱛᱟᱵᱚᱱ ᱢᱟ ᱾ ᱦᱮᱸ, ᱚᱠᱟ ᱞᱮᱠᱟ ᱠᱟᱛᱮ ᱪᱮᱫ ᱠᱟᱹᱢᱤ ᱦᱩᱭᱩᱜᱼᱟ ᱵᱟᱝ ᱠᱟᱹᱢᱤ ᱦᱩᱭᱩᱜᱼᱟ ᱦᱮᱸ ᱥᱮ ᱾ ᱥᱩᱠᱨᱤ ᱢᱟ ᱟᱹᱰᱤ ᱦᱚᱲ ᱜᱮ ᱱᱮᱛᱟᱨ ᱟᱵᱚ ᱠᱷᱮᱨᱣᱟᱞ ᱦᱚᱯᱚᱱᱟᱜ ᱚᱲᱟᱜ ᱨᱮ ᱫᱚ ᱥᱩᱠᱨᱤ ᱫᱚ ᱟᱹᱰᱤ ᱜᱮ ᱡᱟᱹᱥᱛᱤ ᱧᱮᱞᱚᱜᱚᱜ ᱠᱟᱱ ᱜᱮᱭᱟ ᱵᱟᱝ ᱫᱚ ᱵᱟᱝ ᱾ ᱵᱟᱝᱢᱟ ᱚᱸᱰᱮ ᱠᱷᱚᱱᱟᱜ ᱢᱤᱫᱴᱮᱱ ᱵᱮᱱᱤᱯᱟᱭᱤᱴ ᱵᱷᱟᱜᱮ ᱠᱚ ᱧᱮᱞ ᱧᱟᱢ ᱥᱮ ᱪᱮᱫ ᱵᱟᱢ ᱞᱟᱹᱭ ᱚᱪᱚᱭᱟ ᱾
ᱦᱮᱸ, ᱮᱠᱟᱞ ᱮᱠᱟᱞ ᱜᱮ ᱾
ᱵᱮᱱᱤᱯᱷᱤᱴ ᱵᱷᱟᱜᱮ ᱜᱮ ᱦᱮᱱᱟᱜ ᱡᱩᱫᱤ ᱟᱨᱚ ᱚᱱᱠᱟ ᱮᱸᱜᱟ ᱠᱚ ᱫᱚᱦᱚᱭᱮᱫ ᱠᱚᱣᱟ ᱥᱮ ᱵᱟᱝ ᱮᱸᱜᱟ ᱠᱚᱴᱷᱮᱱ ᱟᱨᱚ ᱩᱱᱠᱩ ᱦᱚᱯᱚᱱ ᱦᱚᱪᱚ ᱠᱟᱛᱮ ᱚᱱᱟ ᱦᱚᱯᱚᱱ ᱠᱚ ᱟᱹᱠᱷᱨᱤᱧᱮᱫ ᱠᱚᱣᱟ ᱠᱚ ᱚᱸᱰᱮ ᱠᱷᱚᱱᱟᱜ ᱦᱚᱸ ᱵᱷᱟᱜᱤ ᱧᱟᱢᱚᱜ ᱠᱟᱱ ᱜᱮᱭᱟ ᱫᱟᱢ ᱠᱚ ᱾
ᱮᱠᱟᱞ ᱜᱮ ᱾ ᱦᱮᱸ, ᱟᱹᱰᱤ ᱮᱠᱟᱞ ᱜᱮ, ᱚᱱᱟ ᱦᱚᱸ ᱢᱤᱫᱴᱮᱱ ᱧᱟᱢᱚᱜ ᱠᱟᱱᱟ ᱾ ᱠᱷᱩᱵ ᱵᱷᱟᱜᱮ ᱢᱤᱫᱴᱟᱝ ᱟᱢᱫᱚ ᱡᱟᱹᱥᱛᱤ ᱵᱟᱝ ᱨᱮᱦᱚᱸ ᱡᱩᱫᱤ ᱢᱤᱫᱴᱮᱱ ᱮᱸᱜᱟᱢ ᱫᱚᱦᱚ ᱠᱟᱫᱮᱭᱟ, ᱢᱤᱫᱴᱮᱱ ᱟᱺᱰᱤᱭᱟᱢ ᱫᱚᱦᱚ ᱠᱟᱫᱮᱭᱟ ᱥᱮ ᱮᱸᱜᱟ ᱜᱮᱢ ᱫᱚᱦᱚ ᱠᱟᱫᱮᱭᱟ ᱾ ᱟᱫᱚ ᱩᱱᱤ ᱦᱚᱯᱚᱱ ᱠᱚᱣᱟᱭ, ᱦᱚᱯᱚᱱ ᱦᱚᱸ ᱢᱤᱫᱴᱮᱱ ᱢᱤᱫᱴᱮᱱ ᱛᱚ ᱡᱟᱢ ᱠᱟᱱᱟ ᱠᱚ ᱢᱚᱴᱟᱢᱩᱴᱤ ᱯᱮ ᱦᱟᱡᱟᱨ ᱯᱩᱱ ᱦᱟᱡᱟᱨ ᱱᱚᱝᱠᱟ ᱠᱚ ᱫᱟᱢ ᱟᱠᱟᱱᱟ ᱾ ᱢᱟᱱᱮ ᱟᱞᱮ ᱟᱛᱩ ᱨᱮ ᱢᱤᱫᱴᱮᱱ ᱥᱩᱠᱨᱤ ᱟᱹᱥᱩᱞ ᱟᱠᱟᱫ ᱠᱚᱣᱟᱭ ᱩᱱᱤ ᱦᱚᱸ ᱵᱤᱡᱽᱱᱮᱥ ᱞᱮᱠᱟ ᱞᱮᱠᱟᱛᱮ ᱜᱮ ᱾ ᱩᱱ ᱩᱱᱤ ᱞᱟᱹᱭ ᱮᱫᱟᱭ ᱦᱚ ᱦᱚᱯᱚᱱ ᱫᱚ ᱮᱸ
ᱟᱨᱦᱚᱸ ᱞᱟᱹᱭ ᱢᱮ
ᱦᱮᱸ, ᱦᱚᱯᱚᱱ ᱫᱚ ᱚᱠᱟ ᱞᱮᱠᱟ? ᱞᱟᱹᱭ ᱮᱫᱟᱭ ᱩᱱᱠᱩ ᱞᱟᱡ ᱨᱮ ᱛᱟᱦᱮᱱ ᱚᱠᱛᱚ ᱜᱮ ᱦᱚᱲ ᱠᱚ ᱵᱩᱠᱤᱝ ᱮᱫ ᱦᱮᱸ, ᱛᱚᱠᱷᱚᱱ ᱯᱩᱭᱥᱟᱹ ᱠᱚ ᱮᱢ ᱦᱚᱴᱚ ᱠᱟᱜ ᱠᱟᱱᱟ ᱡᱮ ᱤᱧ ᱢᱤᱫᱴᱮᱱ ᱫᱚᱦᱚᱟᱹᱧ ᱢᱮ ᱤᱧ ᱢᱤᱫᱴᱮᱱ ᱫᱚᱦᱚᱟᱹᱧ ᱢᱮ, ᱦᱮᱸ ᱟᱫᱚᱧ ᱞᱟᱹᱭᱟ ᱢᱟ ᱟᱫᱚ ᱞᱟᱹᱭ ᱫᱚ ᱩᱱᱤ ᱫᱚ ᱠᱩᱰᱩᱭ ᱡᱟᱱᱟᱢᱚᱜ ᱠᱟᱱᱟ ᱥᱮ ᱯᱟᱹᱴᱷᱤᱭ ᱡᱟᱱᱟᱢᱚᱜ ᱠᱟᱱᱟ? ᱚᱱᱟ ᱜᱮ ᱤᱧ ᱵᱟᱹᱧ ᱞᱟᱹᱭ ᱫᱟᱲᱮᱭᱟᱜ ᱠᱟᱱᱟ ᱛᱟᱨ ᱞᱟᱦᱟ ᱨᱮᱜᱮ ᱯᱚᱭᱥᱟᱹ ᱯᱮ ᱤᱟᱹᱧ ᱠᱟᱱᱟ ᱾
ᱦᱳᱭ, ᱟᱫᱚ ᱚᱱᱟ ᱠᱷᱟᱹᱛᱤᱨ ᱟᱵᱚᱣᱟᱜ ᱠᱚ ᱞᱟᱹᱭᱟᱜ ᱜᱮᱭᱟ ᱡᱮ ᱵᱟᱝᱢᱟ ᱚᱱᱟ ᱫᱚ ᱦᱩᱭ ᱞᱟᱦᱟ ᱨᱮᱫᱚ ᱦᱮᱸ ᱵᱟᱠᱚ ᱵᱟᱭᱱᱟ ᱫᱚ ᱵᱟᱠᱚ ᱦᱟᱛᱟᱣ ᱜᱮᱭᱟ ᱦᱳᱭ ᱥᱮ ᱛᱚ ᱢᱚᱪᱟᱛᱮ ᱞᱟᱹᱭ ᱠᱟᱫᱟᱭ ᱦᱮᱸ ᱛᱚ ᱦᱩᱭ ᱞᱮᱱᱠᱷᱟᱱ ᱠᱚ ᱪᱮᱫᱟᱜ ᱵᱟᱹᱧ ᱮᱢᱚᱜᱼᱟ ᱾ ᱚᱱᱟ ᱫᱚᱠᱚ ᱞᱟᱹᱭᱟ ᱚᱱᱠᱟ ᱵᱷᱟᱵ ᱛᱮᱜᱮ ᱠᱚ ᱠᱟᱛᱷᱟ ᱠᱚ ᱞᱟᱹ ᱟᱠᱚ ᱚᱱᱮ ᱡᱮᱢᱚᱱ ᱵᱟᱠᱚ ᱞᱟᱹᱭᱟ ᱟᱵᱚ ᱢᱟᱹᱱᱢᱤ ᱨᱮᱦᱚᱸ ᱚᱱᱮ ᱩᱱᱤ ᱜᱤᱫᱽᱨᱟᱹ ᱥᱟᱵ ᱠᱟᱜ ᱢᱮ ᱢᱤᱫᱴᱟᱝ ᱟᱭᱳ ᱦᱚᱲ ᱩᱱᱤ ᱦᱚᱭᱛᱳ ᱦᱟᱢᱟᱞ ᱦᱚᱲᱢᱚ ᱦᱮᱱᱟᱜ ᱟᱠᱟ ᱫᱮᱭᱟ ᱢᱮᱱᱠᱷᱟᱱ ᱩᱱᱤ ᱩᱱᱤ ᱦᱟᱢᱟᱞ ᱦᱚᱲᱢᱚ ᱦᱮᱱᱟᱜ ᱟᱠᱟ ᱫᱮᱭᱟ ᱢᱮᱱᱛᱮᱫ ᱠᱚᱲᱟ ᱜᱤᱫᱽᱨᱟᱹ ᱩᱭᱦᱟᱹᱨ ᱠᱟᱛᱮᱜ ᱟᱢ ᱠᱚᱲᱟ ᱜᱤᱫᱽᱨᱟᱹ ᱟᱨ ᱡᱤᱱᱤᱥᱮᱢ ᱦᱟᱛᱟᱣᱟ ᱥᱮ ᱠᱩᱲᱤ ᱜᱤᱫᱨᱟᱹ ᱩᱭᱦᱟᱹᱨ ᱠᱟᱛᱮ ᱠᱩᱲᱤ ᱜᱤᱫᱽᱨᱟᱹ ᱡᱤᱱᱤᱥᱮᱢ ᱦᱟᱛᱟᱣᱟ, ᱱᱚᱜᱚ ᱱᱚᱝᱠᱟ ᱦᱚᱸ ᱵᱟᱝ ᱵᱷᱟᱹᱜᱤᱭᱟ ᱮᱵᱚᱝ ᱜᱤᱫᱽᱨᱟᱹ ᱞᱟᱹᱜᱤᱫ ᱛᱮ ᱚᱱᱟ ᱠᱟᱱᱛᱷᱟ ᱠᱚ ᱠᱚᱢᱵᱚᱞ ᱠᱚ ᱵᱮᱱᱟᱣ ᱨᱮᱱᱟᱜ ᱠᱟᱛᱷᱟ ᱦᱚᱸ ᱠᱤᱱᱛᱩ ᱵᱟᱝ ᱵᱷᱟᱹᱜᱮᱭᱟ ᱾ ᱦᱮᱸ ᱚᱱᱟ ᱫᱚᱠᱚ ᱞᱟᱹᱭᱟ ᱵᱟᱝ ᱢᱟ ᱟᱹᱰᱤ ᱵᱟᱹᱲᱤᱡ ᱞᱚᱠᱷᱱ ᱾
ᱦᱮᱸ ᱦᱮᱸ ᱮᱠᱟᱞ ᱮᱠᱟᱞ ᱾
ᱦᱚᱭ ᱟᱫᱚ ᱱᱚᱝᱠᱟ ᱱᱟᱜ ᱠᱟᱛᱷᱟ ᱨᱮᱜᱮ ᱚᱱᱟ ᱠᱟᱛᱷᱟᱧ ᱞᱟᱹᱭ ᱟᱫᱟ ᱟᱨᱠᱤ ᱾ ᱥᱩᱠᱨᱤᱭᱟᱜ ᱵᱟᱭᱱᱟ ᱠᱟᱛᱷᱟ ᱦᱚᱸ
ᱵᱟᱭᱱᱟ ᱠᱟᱛᱷᱟ ᱚᱱᱠᱟᱭ ᱞᱟᱹᱭᱟᱹᱧ ᱠᱟᱱᱟ ᱞᱟᱹᱭᱮᱫᱟᱭ ᱠᱚᱭᱞᱟ ᱯᱚᱭᱥᱟ ᱥᱟᱵ ᱢᱮ ᱟᱨ ᱞᱟᱹᱭ ᱮᱫᱟ ᱵᱟᱝ ᱵᱟᱝ ᱮᱠᱷᱚᱱ ᱦᱩᱭᱩᱜ ᱟᱠᱚ ᱥᱮ ᱵᱟᱝ ᱠᱚ ᱦᱩᱭᱩᱜᱼᱟ ᱾
ᱦᱩᱸ ᱵᱟᱝᱪᱚ ᱦᱳᱭ ᱠᱟᱛᱮᱜ ᱠᱚ ᱜᱩᱡᱩᱜ ᱟᱠᱚ, ᱱᱤᱭᱟᱹᱛᱚ ᱦᱩᱭᱩᱜ-ᱟ ᱦᱢᱸ
ᱥᱮ ᱴᱷᱤᱠ ᱴᱷᱟᱠ ᱩᱱᱤ ᱮᱸᱜᱟ ᱯᱩᱥᱴᱤ ᱵᱟᱭ ᱧᱟᱢ ᱞᱮᱼᱟ ᱥᱮ ᱚᱱᱟ ᱠᱷᱟᱹᱛᱤᱨ ᱮ ᱜᱚᱛᱚᱭᱮᱱ ᱜᱮᱭᱟᱭ ᱾ ᱦᱩᱭᱩᱜ ᱜᱮᱭᱟ ᱱᱚᱝᱠᱟ ᱥᱮᱛᱚᱱᱚ ᱵᱷᱟᱵᱛᱮ ᱦᱚ ᱚᱠᱟᱴᱟᱜ ᱵᱷᱤᱴᱟᱢᱤᱱ ᱵᱟᱭ ᱧᱟᱢ ᱞᱮᱼᱟ ᱥᱮ ᱩᱱᱠᱩ ᱴᱷᱤᱠ ᱴᱷᱟᱠ ᱵᱟᱝᱠᱚ ᱦᱩᱭ ᱞᱮᱱᱟ ᱯᱩᱥᱴᱤ ᱥᱟᱺᱦᱤᱡ ᱾ ᱚᱝᱠᱟ ᱦᱩᱭᱩᱜ ᱠᱟᱱ ᱜᱮᱭᱟ ᱚᱱᱟ ᱦᱚᱸ ᱧᱮᱞᱚᱜ ᱠᱟᱱ ᱜᱮᱭᱟ ᱾
ᱟᱪᱪᱷᱟ ᱾
ᱚ